ᱦᱮᱞᱳ ᱦᱮᱸ ᱡᱚᱸᱦᱟᱨ ᱜᱮ ᱜᱚᱝᱠᱮ᱾ ᱟᱹᱞᱤᱧᱟᱜ ᱨᱚᱲ ᱟᱸᱡᱚᱢᱚᱜ ᱠᱟᱱᱟ ᱢᱚᱸᱡᱽ ᱛᱮ?
ᱦᱳᱭ ᱢᱚᱡᱽ ᱜᱮ ᱟᱸᱡᱚᱢᱚᱜ ᱠᱟᱱᱟ ᱟᱨ ᱟᱹᱞᱤᱧᱟᱜ ᱦᱚᱸ ᱟᱥᱟᱭᱮ ᱟᱞᱤᱧ ᱢᱚᱡᱽ ᱜᱮ ᱡᱟᱹᱱᱤᱡ ᱟᱸᱡᱚᱢᱚᱜ ᱠᱟᱱᱟ᱾
ᱦᱳᱭ ᱦᱳᱭ ᱢᱚᱸᱡᱽ ᱜᱮ ᱟᱡᱚᱢᱚᱜ ᱠᱟᱱᱟ ᱾
ᱦᱳᱭ᱾ ᱢᱟ ᱛᱟᱞᱦᱮ ᱮᱦᱚᱵ ᱵᱤᱱ᱾
ᱦᱮᱸ ᱟᱫᱚ ᱞᱟᱹᱭ ᱮᱫᱟᱞᱤᱧ ᱜᱚᱝᱠᱮ ᱟᱯᱮ ᱥᱮᱫ ᱫᱚ ᱵᱤᱨ ᱵᱩᱨᱩ ᱠᱚ ᱢᱮᱱᱟᱜ ᱥᱮ ᱵᱟᱹᱱᱩᱜᱼᱟ?
ᱦᱳᱭ ᱟᱞᱮ ᱥᱮᱱ ᱫᱚ ᱵᱤᱨᱼᱵᱩᱨᱩ ᱫᱚ ᱟᱹᱰᱤ ᱡᱟᱹᱥᱛᱤ ᱜᱮ ᱢᱮᱱᱟᱜᱼᱟ ᱟᱨ ᱵᱤᱨ ᱵᱩᱨᱩ ᱥᱟᱶ ᱥᱟᱶᱛᱮ ᱜᱟᱡᱟᱲ ᱠᱚᱦᱚᱸ, ᱱᱤᱭᱟᱹ ᱠᱚᱦᱚᱸ ᱢᱮᱱᱟᱜ ᱜᱮᱭᱟ᱾
ᱚ ᱟᱫᱚ ᱚᱱᱟ ᱵᱤᱨᱵᱩᱨᱩ ᱠᱷᱚᱡ ᱫᱚ ᱟᱯᱮ ᱫᱚ ᱚᱠᱟ ᱞᱮᱠᱟ ᱜᱚᱲᱚ ᱠᱚᱯᱮ ᱧᱟᱢᱮᱫ ᱠᱟᱱᱟ, ᱛᱤᱱᱟᱹᱜ ᱜᱟᱱ ᱜᱚᱲᱚᱯᱮ ᱧᱟᱢ ᱫᱟ? ᱱᱚᱣᱟ ᱠᱚ ᱠᱟᱹᱴᱤᱡ ᱵᱮᱱ ᱞᱟᱹᱭ ᱞᱮᱠᱷᱟᱡ
ᱦᱳᱭ ᱟᱹᱰᱤ ᱡᱚᱛᱷᱟᱛ ᱠᱩᱠᱞᱤ ᱵᱮᱱ ᱫᱚᱦᱚ ᱠᱮᱫᱟ᱾ ᱮᱸ ᱡᱟᱦᱟᱸ ᱵᱤᱨ ᱠᱷᱚᱱ ᱥᱮ ᱵᱩᱨᱩ ᱯᱟᱠᱟᱲᱮ ᱵᱚᱱ ᱢᱮᱛᱟᱜ ᱠᱟᱱ ᱫᱚ ᱚᱱᱠᱟ ᱛᱮᱫᱚ ᱟᱞᱮ ᱫᱚᱞᱮ ᱧᱟᱢᱮᱜᱼᱟ ᱥᱟᱦᱟᱱ, ᱥᱟᱠᱟᱢ᱾ ᱥᱟᱶᱛᱮ ᱡᱚ ᱵᱤᱞᱤ ᱡᱮᱢᱚᱱ ᱱᱚᱜᱼᱚ ᱱᱚᱣᱟ ᱢᱟᱛᱠᱚᱢ ᱠᱚ, ᱠᱩᱸᱰᱤ ᱠᱚ ᱟᱨᱦᱚᱸ ᱛᱨᱮᱤᱞ ᱛᱟᱨᱚᱵ ᱵᱷᱩᱸᱰᱨᱩ ᱢᱮᱱᱟᱜᱼᱟ ᱾ ᱥᱟᱶᱛᱮ ᱩᱫ ᱯᱩᱴᱠᱟᱹ ᱱᱤᱭᱟᱹ ᱠᱚᱦᱚᱸ ᱞᱮ ᱧᱟᱢᱮᱫ ᱜᱮᱭᱟ, ᱟᱨ ᱱᱚᱜᱼᱱᱟ ᱡᱟᱦᱟᱸ ᱥᱟᱦᱟᱱ ᱠᱚ ᱱᱤᱭᱟᱹ ᱠᱚᱦᱚᱸᱞᱮ ᱠᱤᱨᱤᱧ ᱟᱠᱷᱨᱤᱧ ᱜᱮᱭᱟ ᱾
ᱚ ᱟᱫᱚ ᱥᱟᱦᱟᱱ ᱫᱚ ᱵᱮᱨᱮᱞᱟᱜ ᱯᱮ ᱢᱟᱜ ᱠᱟᱛᱮᱜ ᱯᱮ ᱠᱤᱨᱤᱧ ᱟᱠᱷᱨᱤᱧᱟ ᱥᱮ ᱨᱚᱦᱚᱲᱟᱜ ᱠᱚ ᱵᱟᱠᱩᱵ ᱠᱟᱛᱮᱫ ᱥᱮ ᱢᱟᱜ ᱠᱟᱛᱮᱜ ᱯᱮ ᱠᱤᱨᱤᱧ ᱟᱠᱷᱨᱤᱧ ᱛᱟᱦᱮᱸᱫ?
ᱮᱸᱫ ᱥᱟᱦᱟᱱ ᱨᱮᱱᱟᱜ ᱠᱟᱛᱷᱟ ᱵᱮᱱ ᱞᱟᱹᱭ ᱠᱷᱟᱱ ᱫᱚ ᱡᱟᱦᱟᱸ ᱟ ᱵᱮᱨᱮᱞᱟᱜ ᱦᱚᱸ ᱦᱩᱭᱩᱜ ᱜᱮᱭᱟ ᱢᱟᱜ ᱫᱚ ᱚ ᱡᱟᱦᱟᱸ ᱡᱟᱦᱟᱸ ᱠᱚᱫᱚ ᱟᱨ ᱵᱟᱝᱠᱷᱟᱱ ᱫᱚ ᱨᱚᱦᱚᱲᱟᱜ ᱦᱚᱸ᱾ ᱵᱤᱥᱤᱨ ᱵᱮᱥᱤᱨ ᱵᱷᱟᱜᱽ ᱫᱚ ᱚᱱᱟ ᱵᱮᱨᱤᱞᱟᱜ ᱜᱮᱞᱮ ᱢᱟᱜᱟ᱾
ᱚ ᱟᱫᱚ ᱚᱱᱟᱫᱚ ᱥᱟᱨᱡᱚᱢ ᱫᱟᱨᱮ ᱥᱮ ᱡᱮᱠᱳᱱᱳ ᱟᱜᱟᱪᱷᱟ ᱫᱟᱨᱮ ᱦᱟᱱᱟ ᱱᱤᱭᱟᱹ? ᱦᱟᱹᱵᱤ-ᱡᱟᱹᱵᱤ ᱚᱱᱟ ᱠᱚᱯᱮ ᱢᱟᱜ-ᱟ ᱥᱮ ᱚᱱᱟ ᱡᱟᱦᱟᱸ ᱫᱚ ᱥᱟᱨᱡᱚᱢ ᱫᱟᱨᱮ ᱵᱚᱱ ᱢᱮᱱᱮᱫ ᱠᱟᱱᱟ ᱚᱱᱟᱯᱮ ᱢᱟᱜᱽ ᱜᱮᱭᱟ᱾
ᱥᱟᱨᱡᱚᱢ ᱫᱟᱨᱮ ᱫᱚᱞᱮ ᱢᱟᱜᱽ ᱜᱮᱭᱟ ᱢᱟᱜᱽ ᱫᱚ ᱵᱟᱝ ᱢᱮᱱ ᱛᱮᱫᱚ ᱵᱟᱝ ᱢᱮᱱᱠᱷᱟᱱ ᱚᱱᱟ ᱥᱟᱦᱟᱱ ᱞᱟᱹᱜᱤᱫ ᱛᱮᱫᱚ ᱵᱟᱝ᱾ ᱢᱮᱱ ᱱᱚᱜᱼᱚᱱᱟ ᱡᱟᱦᱟᱸ ᱚᱲᱟᱜ ᱞᱟᱜᱟᱣ ᱫᱚ ᱮᱸ ᱥᱮᱱᱮᱨ ᱠᱚ ᱵᱟᱴᱟᱢ ᱠᱚ ᱟᱨᱚ ᱮᱢᱟᱱ ᱮᱢᱟᱱᱟᱜ ᱢᱮᱱᱟᱜᱼᱟ ᱚᱱᱠᱟᱱᱟᱜ ᱠᱟᱹᱢᱤ ᱦᱚᱨᱟᱞᱮ ᱥᱟᱨᱡᱚᱢ ᱫᱟᱨᱮ ᱫᱚᱞᱮ ᱢᱟᱜᱟᱜᱼᱟ ᱟᱨ ᱡᱟᱦᱟᱸ ᱥᱟᱦᱟᱱ ᱠᱚ ᱞᱟᱹᱜᱤᱫ ᱛᱮᱫᱚ ᱱᱤᱭᱟᱹ ᱠᱚᱫᱚ ᱟᱭᱢ ᱜᱟᱱ ᱫᱟᱨᱮ ᱟᱜᱟᱪᱷᱟ ᱫᱟᱨᱮ ᱢᱮᱱᱟᱜᱼᱟ᱾ ᱟᱨ ᱚᱱᱠᱟᱱᱟᱜᱼᱟᱭ ᱡᱟᱦᱟᱸ ᱥᱟᱨᱡᱚᱢ ᱫᱟᱨᱮ ᱵᱟᱫ ᱠᱟᱛᱮᱮᱫ ᱚᱱᱮ ᱚᱱᱟ ᱠᱚᱜᱮᱞᱮ ᱢᱟᱜᱟ ᱟᱨ ᱪᱮᱫᱼᱟ,
ᱦᱳᱭ ᱾
ᱛᱟᱦᱞᱮ ᱟᱯᱮ ᱚᱱᱟ ᱴᱚᱴᱷᱟ ᱨᱮᱫᱚ ᱵᱩᱨᱩ ᱠᱚᱫᱚ ᱥᱮ ᱚᱱᱠᱟ ᱵᱤᱨ ᱠᱚᱫᱚ ᱢᱮᱱᱟᱜᱼᱴ-ᱟ ᱪᱮ ᱵᱟᱝ?
ᱦᱮᱸ ᱟᱞᱮ ᱥᱮᱫ ᱫᱚ ᱦᱟᱸᱜ ᱱᱚᱝᱠᱟ᱾ ᱩᱥᱩᱞ ᱵᱩᱨᱩ ᱠᱚᱫᱚ ᱵᱟᱹᱱᱩᱜ ᱟᱠᱟᱫᱟ, ᱟᱸ ᱯᱞᱮᱱ ᱵᱤᱨᱜᱮ ᱢᱮᱱᱟᱜ-ᱟ ᱟᱞᱮᱥᱮᱫ ᱫᱚ᱾ ᱱᱚᱝᱠᱟ ᱫᱚ ᱥᱟᱨᱡᱚᱢ ᱵᱤᱨ, ᱟᱫᱚ ᱤᱱᱟᱹ ᱪᱷᱟᱰᱟ ᱠᱟᱛᱮ ᱛᱮ ᱥᱟᱨᱡᱚᱢᱵᱤᱨ ᱛᱟᱞᱟ ᱨᱮᱦᱚᱸ ᱦᱟᱱᱟ ᱱᱤᱭᱟᱹ ᱟᱜᱟᱪᱷᱟ ᱫᱟᱨᱮ ᱠᱚᱫᱚ ᱢᱮᱱᱟᱜ ᱟᱠᱟᱫ ᱜᱮᱭᱟ᱾
ᱦᱳᱭ᱾
ᱟᱫᱚ ᱚᱱᱟ ᱡᱟᱦᱟᱸ ᱥᱟᱨᱡᱚᱢ ᱫᱟᱨᱮ ᱚᱱᱟ ᱠᱷᱚᱡ ᱫᱚ ᱟᱞᱮ ᱥᱮᱜ ᱦᱚᱸ ᱟᱹᱰᱤ ᱞᱚᱠᱚᱢ ᱜᱚᱲᱚᱜ ᱜᱮ ᱧᱟᱢᱚᱜ ᱠᱟᱱᱟ ᱡᱮᱢᱚᱱ᱾ ᱥᱟᱨᱡᱚᱢ ᱥᱟᱠᱟᱢ ᱦᱮᱡ ᱠᱟᱛᱮᱜ ᱮᱸ ᱟᱠᱷᱨᱤᱧ ᱦᱩᱭᱩᱜ ᱠᱟᱱᱟ ᱚᱱᱟ ᱛᱮᱦᱚᱸ ᱜᱚᱲᱚ ᱫᱚ ᱧᱟᱢᱚᱜ ᱠᱟᱱ ᱜᱮᱭᱟ᱾ ᱟᱸᱻ ᱤᱱᱟᱹ ᱪᱷᱟᱰᱟ ᱠᱟᱛᱮᱜ ᱡᱟᱦᱟᱸ ᱥᱟᱨ ᱡᱚᱢ ᱫᱟᱨᱮ ᱨᱮ ᱵᱟᱦᱟᱜ ᱠᱟᱱ ᱫᱚ, ᱚᱱᱟ ᱵᱟᱦᱟ ᱡᱚᱠᱷᱚᱱ ᱦᱮᱸ ᱡᱚ, ᱡᱚᱜ ᱠᱟᱱᱟ, ᱚᱱᱟ ᱡᱚ ᱠᱟᱛᱮᱜ ᱡᱚᱠᱷᱚᱱ ᱧᱩᱨᱦᱩᱜ ᱠᱟᱱᱟ᱾ ᱚᱱᱟ ᱫᱚ ᱟᱞᱮ ᱥᱮᱫ ᱱᱮᱛᱟᱨ ᱫᱚ ᱡᱚᱜ ᱡᱟᱣᱨᱟ ᱠᱟᱛᱮᱫ ᱢᱟᱱᱮ ᱨᱟᱯᱟᱜ ᱥᱟᱯᱷᱟ ᱠᱟᱛᱮᱫ ᱚᱱᱟ ᱦᱚᱸᱠᱚ ᱟᱠᱷᱨᱤᱧᱮᱫ ᱠᱟᱱ᱾
ᱟᱪᱪᱷᱟ ᱟᱪᱪᱷᱟ᱾
ᱦᱳᱭ ᱦᱳᱭ ᱤᱱᱟᱹ ᱪᱷᱟᱰᱟ ᱠᱟᱛᱮᱜ ᱦᱚᱸ ᱥᱟᱦᱟᱱ ᱠᱚᱢᱟ ᱠᱚ ᱟᱠᱷᱨᱤᱧᱮᱫ ᱠᱟᱱ ᱜᱮ ᱟᱞᱮ ᱥᱮᱫ ᱦᱚᱸ᱾ ᱱᱚᱝᱠᱟ ᱫᱚ ᱵᱟᱝ ᱠᱟ ᱢᱟᱱᱮ ᱟᱹᱰᱤ ᱢᱟᱱᱮ ᱡᱚᱠᱷᱚᱱ ᱠᱟᱹᱢᱤ ᱠᱚ ᱵᱟᱝ ᱛᱟᱦᱮᱱᱟ ᱟᱫᱚ ᱫᱩᱲᱩᱯᱛᱚ ᱛᱟᱦᱮᱸ ᱫᱚ ᱵᱟᱝ ᱜᱟᱱᱚᱜᱼᱟ ᱟᱵᱚ ᱦᱚᱲ ᱦᱚᱚᱯᱚᱱ ᱫᱚ ᱡᱟᱦᱟᱱᱟᱜ ᱠᱟᱹᱢᱤ ᱨᱮᱜᱮ ᱪᱷᱩᱴᱟᱹᱣᱟ ᱜᱮᱠᱚ ᱛᱟᱦᱮᱱᱟ ᱥᱚ ᱥᱚᱢᱚᱭ ᱦᱟᱱᱟ ᱵᱟᱝ ᱱᱚᱣᱟ, ᱟᱫᱚ ᱚᱱᱟ ᱞᱮᱠᱟᱛᱮ ᱵᱤᱨ ᱵᱩᱨᱩ ᱠᱚᱨᱮ ᱦᱟᱱᱟ ᱱᱤᱭᱟᱹ ᱫᱩᱠ ᱦᱚᱸᱠᱚ ᱪᱟᱞᱟᱜ ᱜᱮᱭᱟ, ᱥᱟᱦᱟᱱ ᱥᱟᱠᱟᱢ ᱡᱟᱦᱟᱸ ᱵᱤᱱ ᱞᱟᱹᱭᱟ ᱚᱱᱟ ᱠᱚᱜᱮ, ᱟᱨ ᱱᱮᱛᱟᱨ ᱢᱟ ᱟᱨᱚ ᱩᱫᱽ ᱯᱩᱴᱠᱟᱹ ᱦᱚᱸ ᱡᱟᱱᱟᱢᱚᱜ ᱠᱟᱱᱟ ᱦᱚᱸᱜᱼᱚᱭ ᱥᱟᱨᱡᱚᱢ ᱥᱟᱠᱟᱢ ᱠᱚ ᱥᱮᱭᱟ ᱞᱮᱱᱟ ᱥᱮ ᱟᱫᱚ ᱚᱱᱟ ᱠᱚᱦᱚᱸ ᱡᱚᱢ ᱵᱟᱹᱠᱤ ᱠᱟᱛᱮᱫ ᱦᱚᱸ ᱟᱞᱮ ᱥᱮᱫ ᱫᱚ ᱩᱱᱠᱩ ᱯᱩᱴᱠᱟᱹ ᱠᱚᱦᱚᱸ ᱵᱟᱡᱟᱨ ᱛᱮᱠᱚ ᱤᱫᱤ ᱠᱚᱣᱟ ᱡᱮ ᱵᱮᱥᱤ ᱧᱚᱜ ᱠᱚ ᱧᱟᱢ ᱞᱮᱠᱚ ᱠᱷᱟᱱ᱾ ᱫᱤᱭᱮ ᱩᱱᱠᱩ ᱠᱷᱚᱡ ᱦᱚᱸ ᱯᱚᱭᱥᱟ ᱦᱩᱭᱩᱜ ᱛᱟᱦᱮᱸᱫ ᱩᱫᱽ ᱠᱷᱚᱡ ᱦᱚᱸ ᱯᱩᱴᱠᱟᱹ ᱠᱷᱚᱡ ᱦᱚᱸ᱾ ᱟᱹᱰᱤ ᱨᱚᱠᱚᱢ ᱜᱮ ᱢᱟᱱᱮ ᱵᱤᱨ ᱵᱩᱨᱩ ᱠᱷᱚᱡ ᱫᱚ ᱜᱚᱲᱚ ᱫᱚ ᱧᱟᱢᱚᱜ ᱠᱟᱱ ᱜᱮᱭᱟ᱾
ᱱᱤᱦᱟᱹᱛᱤ, ᱦᱳᱭ᱾ ᱟᱨ ᱱᱚᱜᱼᱚ ᱱᱟ ᱩᱫᱽ ᱯᱩᱴᱠᱟᱹ ᱠᱟᱛᱷᱟ ᱵᱮᱱ ᱞᱟᱹᱭ ᱠᱮᱫ ᱠᱷᱟᱡ ᱫᱚ ᱟᱹᱰᱤ ᱫᱤᱥᱟᱹ ᱦᱮᱡ ᱟᱹᱞᱤᱧ ᱠᱟᱱᱟ ᱮᱸ ᱟᱞᱮ ᱱᱚᱣᱟ ᱛᱚ ᱢᱮᱛᱟᱜᱼᱟ ᱥᱟᱨᱡᱚᱢ ᱵᱩᱨᱩ ᱥᱮ ᱵᱩᱨᱩ ᱫᱤᱥᱚᱢ ᱦᱚᱲ ᱛᱚ ᱩᱫᱽ ᱫᱚ ᱟᱹᱰᱤ ᱡᱟᱹᱥᱛᱤ ᱠᱟᱭ ᱛᱮ ᱚᱢᱚᱱᱚᱜᱼᱟ ᱩᱫᱽ ᱫᱚ ᱢᱟᱱᱮ᱾ ᱟᱞᱮ ᱫᱚ ᱡᱟᱦᱟᱸ ᱫᱚ ᱮᱸ ᱢᱚᱛᱟᱢ ᱩᱫᱽ ᱛᱚᱨᱢᱟᱞ ᱩᱫᱽ ᱟᱨᱦᱚᱸ ᱠᱷᱟᱰᱟᱱ ᱩᱫᱽ ᱮ ᱯᱟᱴᱠᱟ ᱥᱟᱜᱟᱫ ᱮ ᱠᱟᱢᱟᱨ ᱩᱫᱽ ᱱᱮᱜᱼᱮ ᱱᱤᱭᱟᱹ ᱠᱚᱫᱚ ᱟᱹᱰᱤ ᱡᱟᱹᱥᱛᱤ ᱚᱢᱚᱱᱚᱜᱼᱟ, ᱱᱚᱜᱼᱚ ᱱᱚᱣᱟ ᱡᱟᱦᱟᱸ ᱟᱥᱟᱲ ᱥᱚᱨᱟᱵᱚᱱ ᱵᱚᱸᱜᱟ, ᱱᱮᱜᱼᱮ ᱱᱤᱭᱟᱹ ᱫᱤᱱ ᱟᱹᱰᱤ ᱱᱚᱜ-ᱚ ᱱᱟ ᱠᱚᱫᱚ ᱚᱢᱚᱱᱚᱜᱼᱟ ᱟᱞᱮ ᱱᱚᱛᱮ ᱫᱚ᱾ ᱟᱨ
ᱱᱚᱣᱟ ᱠᱚ ᱦᱟᱞᱟᱝ ᱵᱟᱲᱟ ᱠᱟᱛᱮᱫ ᱚᱲᱟᱜ ᱨᱮᱦᱚᱸ ᱞᱮ ᱡᱚᱢᱟ, ᱥᱟᱶᱛᱮ ᱵᱟᱡᱟᱨ ᱥᱮᱱ ᱞᱮ ᱤᱫᱤᱭᱟ ᱥᱮ ᱚᱱᱠᱟ ᱟᱨᱚ ᱠᱚ ᱦᱤᱡᱩᱜᱼᱟ ᱯᱟᱹᱭᱠᱟᱹᱨ ᱠᱚ ᱢᱟᱱᱮ ᱵᱟᱭᱨᱮ ᱨᱮᱱ ᱮᱸ ᱩᱱᱠᱩ ᱴᱷᱮᱱ ᱮᱸ ᱵᱟᱡᱟᱨ ᱥᱮᱱᱚᱜ ᱫᱚ ᱞᱟᱹᱠᱛᱤ ᱦᱚᱸ ᱵᱟᱹᱱᱩᱜ ᱚᱠᱟ ᱚᱠᱟ ᱥᱚᱢᱚᱭ ᱫᱚ ᱱᱚᱸᱰᱮ ᱠᱷᱚᱱ ᱚᱲᱟᱜ ᱠᱷᱚᱱ ᱜᱮ ᱠᱚ ᱠᱤᱨᱤᱧ ᱤᱫᱤᱭᱟ, ᱚᱱᱮ ᱚᱱᱠᱟ᱾
ᱦᱳᱭ ᱟᱞᱮ ᱥᱮᱫ ᱦᱚᱸ, ᱟᱨ ᱤᱱᱟᱹ ᱪᱷᱟᱲᱟ ᱠᱟᱛ ᱛᱮᱫ ᱦᱚᱸ ᱟᱨᱚ ᱡᱟᱦᱟᱸ ᱩᱫᱽ ᱚᱢᱚᱱᱚᱜ ᱠᱟᱱ ᱫᱚ ᱢᱟᱫ ᱡᱷᱟᱲ ᱠᱚᱨᱮᱜ ᱮᱸ ᱢᱚᱛᱟᱢ ᱩᱫᱽ᱾ ᱚᱱᱟ ᱢᱟ ᱟᱹᱰᱤ ᱡᱟᱹᱥᱛᱤ ᱴᱟᱠᱟ ᱛᱮ ᱟᱠᱷᱨᱤᱧᱚᱜ ᱛᱟᱦᱮᱸᱫ ᱟᱫᱚ ᱡᱩᱫᱤ ᱵᱮᱥᱤ ᱧᱚᱜ ᱜᱮ ᱧᱟᱢᱚᱜᱼᱟ ᱫᱩ ᱠᱮᱡᱤ ᱛᱤᱱ ᱠᱮᱡᱤ ᱪᱮᱛᱟᱱ ᱨᱮ ᱛᱟᱦᱚᱞᱮ ᱩᱱ ᱫᱚ ᱚᱱᱟ ᱫᱚᱞᱮ ᱟᱠᱷᱨᱤᱧ ᱛᱟᱦᱮᱸᱫ ᱡᱚᱢ ᱪᱷᱟᱰᱟ ᱠᱟᱛᱮᱫ ᱦᱚᱸ, ᱢᱟᱱᱮ ᱡᱚᱢ ᱞᱟᱹᱜᱤᱫ ᱠᱤᱪᱷᱩ ᱜᱟᱱ ᱫᱚᱦᱚ ᱠᱟᱛᱮᱜ, ᱫᱤᱭᱮ ᱚᱱᱟ ᱦᱚᱸ ᱵᱟᱡᱟᱨ ᱛᱮ ᱤᱫᱤ ᱦᱩᱭᱩᱜ ᱛᱟᱦᱮᱸᱫ᱾ ᱚᱱᱟ ᱩᱫᱽ ᱦᱚᱸ᱾ ᱦᱳᱭ ᱟᱫᱚ ᱦᱮᱸ, ᱚᱱᱠᱟᱟ ᱜᱮ ᱟᱞᱮ ᱥᱮᱫ ᱦᱚᱸ ᱚᱱᱟ ᱠᱚ ᱩᱫᱽ ᱜᱮ ᱧᱟᱢᱚᱜ ᱜᱮᱭᱟ᱾ ᱦᱮᱸᱫᱮ ᱯᱟᱴᱠᱟ ᱯᱩᱬ ᱯᱟᱴᱠᱟ, ᱛᱟᱨᱯᱚᱨᱮ ᱥᱟᱥᱟᱝ ᱛᱚᱨᱢᱟᱞ ᱯᱩᱬ ᱛᱚᱨᱢᱟᱞ᱾ ᱟᱨ ᱞᱩᱭᱩᱢ ᱩᱫᱽ, ᱢᱩᱪᱤ ᱩᱫ, ᱱᱚᱣᱟ ᱠᱚ ᱟᱭᱢᱟ ᱞᱮᱠᱟᱱ ᱩᱫᱽ ᱜᱮ ᱧᱟᱢᱚᱜ ᱛᱟᱦᱮᱱ᱾
ᱦᱳᱭ ᱟᱨ ᱟᱞᱮ ᱥᱮᱱ ᱫᱚ ᱱᱩᱠᱩ ᱯᱩᱴᱠᱟᱹ ᱵᱚᱱ ᱢᱮᱛᱟᱣᱟ ᱠᱚ ᱠᱟᱱ ᱫᱚ ᱮ ᱯᱩᱴ ᱠᱟᱹ ᱫᱚ ᱮᱢᱚᱱ ᱵᱷᱟᱵᱽᱛᱮᱠᱚ ᱚᱢᱚᱱᱚᱜᱼᱟ ᱢᱟᱱᱮ ᱡᱮᱥᱮ ᱦᱚᱲ ᱫᱚ ᱱᱟᱦᱟᱜ ᱵᱟᱭ ᱵᱩᱡᱷᱟᱹᱣ ᱫᱟᱲᱮᱭᱟᱜᱼᱟ ᱡᱮ ᱯᱩᱴᱠᱟᱹ ᱠᱚ ᱚᱢᱚᱱ ᱟᱠᱟᱱᱟ ᱢᱮᱱᱛᱮᱫ᱾ ᱚᱱᱟ ᱚᱛ ᱞᱟᱛᱟᱨ ᱨᱮᱠᱚ ᱛᱟᱦᱮᱱᱟᱛᱚ ᱪᱮᱛᱟᱱ ᱨᱮᱫᱚ ᱠᱟᱹᱴᱤᱡ ᱚᱱᱟ ᱛᱩᱞᱟᱹᱢ ᱛᱩᱞᱟᱹᱢ ᱵᱷᱟᱵᱽ ᱚᱱᱮ ᱚᱱᱠᱟ ᱧᱮᱞᱚᱜᱼᱟ ᱟᱞᱮ ᱱᱚᱛᱮ ᱫᱚ᱾ ᱟᱫᱚ ᱡᱟᱦᱟᱸᱭ ᱜᱮ ᱡᱩᱫᱤ ᱵᱮᱱ ᱵᱩᱨᱩ ᱥᱮᱱ ᱵᱮᱱ ᱪᱟᱞᱟᱜᱼᱟ ᱛᱟᱞᱦᱮ ᱵᱟᱵᱮᱱ ᱵᱩᱡᱷᱟᱹᱣ ᱫᱟᱲᱮᱭᱟᱜᱼᱟ ᱡᱮ ᱯᱩᱴᱩᱠᱟᱹ ᱠᱟᱱᱟ ᱠᱚ ᱥᱮ ᱵᱟᱝ ᱠᱟᱱᱟ ᱠᱚ ᱤᱭᱟᱹ ᱱᱟ ᱨᱚᱰ ᱜᱟᱹᱰᱤᱡ ᱤᱫᱤ ᱛᱚᱨᱟᱭ ᱦᱩᱭᱩᱜᱼᱟ ᱚᱱᱟᱛᱮ ᱢᱟᱱᱮ ᱦᱚᱴᱚᱨ ᱚᱰᱚᱠ ᱠᱚ ᱦᱩᱭᱩᱜᱼᱟ ᱚᱱᱮ ᱚᱱᱠᱟ ᱟᱞᱮ ᱱᱚᱛᱮ ᱫᱚ
ᱦᱳᱭ ᱟᱞᱮ ᱥᱮᱫ ᱦᱚᱸ ᱚᱱᱠᱟ ᱞᱮᱠᱟ ᱜᱮ ᱦᱚᱴᱚᱨ ᱩᱰᱩᱠ ᱜᱮ ᱞᱟᱜᱟᱜᱼᱟ ᱟᱫᱚᱼᱼ ᱟᱞᱮ ᱥᱮᱫ ᱢᱟ ᱵᱟᱨ ᱨᱚᱠᱚᱢ ᱯᱩᱴᱠᱟᱹ ᱠᱚ ᱧᱟᱢᱚᱜᱼᱟ ᱞᱟᱹᱭᱟ ᱠᱚ ᱞᱟᱹᱭ ᱦᱚᱸ ᱵᱟᱝ ᱟᱨ ᱢᱟᱱᱮ ᱧᱮᱞ ᱟᱠᱟᱫ ᱠᱚᱣᱟ ᱞᱤᱧ ᱟ ᱟᱫᱮᱼᱼ ᱯᱩᱴᱠᱟᱹ ᱫᱚ ᱢᱟᱱᱮ ᱡᱟᱦᱟᱸᱭ ᱫᱚ ᱦᱟᱨᱛᱟ ᱦᱮᱸᱫᱮᱸ ᱜᱮᱛᱟ ᱠᱚᱣᱟ ᱩᱱᱠᱩ ᱫᱚ ᱮᱸᱻ ᱱᱚᱣᱟ ᱦᱟᱥᱟ ᱠᱷᱚᱡ ᱫᱚ ᱪᱮᱛᱟᱱ ᱨᱮᱜᱮ ᱠᱚ ᱛᱟᱦᱮᱱᱟ ᱢᱟᱱᱮ ᱠᱟᱹᱴᱤᱡ ᱵᱟᱹᱭᱥᱟᱹᱣ ᱜᱮ ᱠᱚ ᱛᱟᱦᱮᱱᱟ ᱢᱟᱱᱮ ᱵᱮᱥᱤ ᱯᱩᱨᱟᱹᱴᱟ ᱫᱚ ᱢᱟᱱᱮ ᱮᱥᱮᱫ ᱫᱚ ᱵᱟᱠᱚ ᱛᱟᱦᱮᱱᱟ ᱟᱨ ᱡᱟᱦᱟᱸᱭ ᱯᱷᱩᱴᱠᱟᱹ ᱫᱚᱼᱼ ᱯᱩᱲ ᱜᱮᱭᱟ ᱠᱚ ᱯᱩᱨᱟᱹᱣ ᱪᱮᱛᱟᱱ ᱢᱟᱱᱮ ᱜᱷᱟᱥᱟᱣ ᱞᱮᱠᱚ ᱠᱷᱟᱡ ᱚᱱᱟ ᱦᱟᱥᱟ ᱚᱪᱚᱜ ᱞᱮᱠᱷᱟᱡ ᱯᱩᱲ ᱜᱮ ᱯᱩᱨᱟᱹ ᱫᱷᱚᱯᱫᱷᱚᱯ ᱠᱚ ᱧᱮᱞᱚᱜᱼᱟ ᱩᱱᱠᱩ ᱫᱚ ᱮᱠᱟᱞ ᱜᱮ ᱚᱛ‌ ᱞᱟᱛᱼᱼ ᱨᱮᱠᱚ ᱛᱟᱦᱮᱱᱟ ᱩᱱᱠᱩ ᱦᱚᱸ ᱟᱞᱮᱼᱼ ᱟᱞᱮ ᱥᱮᱫ ᱦᱚᱸ ᱚᱱᱠᱟ ᱜᱮ ᱨᱚᱰ ᱤᱫᱤ ᱠᱟᱛᱮᱜ ᱜᱮ ᱦᱚᱴᱚᱨ ᱩᱰᱩᱠ ᱠᱚ ᱦᱩᱭᱩᱜᱼᱟ
ᱦᱳᱭ ᱦᱳᱭ ᱦᱳᱭ ᱟᱹᱞᱤᱧ ᱫᱚ ᱱᱟᱦᱟᱜ ᱚᱱᱠᱟ ᱚᱱᱠᱟ ᱫᱚ ᱱᱟᱦᱟᱜ ᱦᱮᱸᱫᱮ ᱯᱷᱩᱴᱠᱟᱹ ᱫᱚ ᱵᱟᱝ ᱞᱤᱧ ᱧᱮᱞ ᱟᱠᱟᱫ ᱠᱚᱣᱟ ᱢᱮᱱ ᱠᱷᱟᱱ ᱱᱩᱠᱩ ᱯᱩᱬ ᱯᱩᱴᱠᱟᱹ ᱫᱚ ᱱᱩᱠᱩ ᱫᱚ ᱟᱹᱰᱤ ᱡᱟᱥᱼᱼ ᱡᱟᱹᱥᱛᱤ ᱠᱚ ᱧᱟᱢᱚᱜᱼᱟ ᱟᱞᱮ ᱥᱮᱱ ᱫᱚ ᱟᱨ ᱥᱤᱵᱤᱞ ᱦᱚᱸ ᱱᱩᱠᱩ ᱫᱚ ᱟᱹᱰᱤ ᱡᱟᱹᱥᱛᱤ ᱠᱚ ᱥᱤᱵᱤᱞᱟᱛᱚ ᱚᱱᱟ ᱤᱠᱷᱟᱹ ᱛᱮ ᱱᱩᱝᱠᱩ ᱫᱚᱞᱤᱧ ᱵᱟᱰᱟᱭᱟ
ᱦᱮᱸ ᱥᱤᱵᱤᱞ ᱜᱮᱭᱟᱠᱟ
ᱦᱳᱭ ᱛᱟᱦᱞᱮ ᱤᱭᱟᱹ ᱟᱞᱮ ᱥᱮᱱ ᱫᱚ ᱡᱟᱦᱟᱸ ᱱᱚᱜᱼᱚ ᱱᱚᱣᱟ ᱛᱤᱨᱤᱞ ᱛᱟᱨᱚᱯ ᱥᱚᱥᱚ ᱱᱤᱭᱟᱹ ᱠᱚ ᱦᱚᱸ ᱟᱹᱰᱤ ᱡᱟᱹᱥᱛᱤ ᱜᱮ ᱧᱟᱢᱚᱜᱼᱟ
ᱟᱞᱮ ᱥᱮᱫ ᱦᱚᱸ ᱛᱤᱨᱤᱞ ᱛᱟᱨᱚᱯ ᱚᱱᱟ ᱠᱚ ᱫᱚ ᱧᱟᱢᱚᱜ ᱜᱮᱭᱟ ᱛᱤᱨᱤᱞ ᱛᱟᱨᱚᱯ ᱚᱱᱠᱟ ᱞᱮᱠᱟ ᱠᱩᱲᱤᱫ ᱨᱟᱢᱟ ᱢᱮᱞᱮ ᱦᱚᱲᱮᱜ ᱛᱟᱨᱯᱚᱨᱮ ᱚᱱᱮ ᱡᱟᱢ ᱵᱤᱞᱤ ᱡᱟᱦᱟᱸ ᱵᱚᱱ ᱞᱟᱹᱭ ᱮᱫ ᱠᱟᱱᱟ ᱵᱚᱲᱚᱡᱟᱢ ᱥᱮ ᱥᱮᱛᱟ ᱡᱟᱢ ᱡᱟᱦᱟᱸ ᱟᱞᱮ ᱥᱮᱫ ᱫᱚᱠᱚ ᱞᱟᱹᱭᱮᱫ ᱠᱟᱱᱟ ᱚᱱᱟ ᱦᱚᱸ ᱧᱟᱢᱚᱜ ᱛᱟᱦᱮᱸ ᱠᱷᱤᱡᱩᱨ ᱵᱤᱞᱤ ᱧᱟᱢᱚᱜ ᱛᱟᱦᱮᱸ ᱩᱞ ᱵᱤᱞᱤ ᱱᱚᱜ ᱱᱚᱣᱟ ᱠᱚ ᱟᱨ ᱥᱟᱱᱟᱢ ᱞᱮᱠᱟᱱᱟᱜ ᱡᱤᱱᱤᱥ ᱜᱮ ᱢᱮᱱᱟᱜᱼᱟ
ᱦᱳᱭ
ᱟᱨ ᱟᱞᱮ ᱥᱮᱫ ᱡᱟᱦᱟᱸ ᱥᱚᱥᱚ ᱵᱤᱞᱤ ᱱᱤᱭᱟᱹ ᱫᱚ ᱟᱹᱰᱤ ᱜᱮ ᱮᱠᱫᱚᱢ ᱯᱷᱮᱢᱟᱥ ᱜᱮᱭᱟ ᱥᱚᱥᱚ ᱵᱤᱞᱤ ᱫᱚ ᱟᱨ ᱥᱚᱥᱚ ᱵᱤᱞᱤ ᱫᱚ ᱡᱚᱛᱚ ᱦᱚᱲ ᱫᱚ ᱱᱟᱦᱟᱜ ᱵᱟᱝ ᱥᱟᱦᱟᱣ ᱠᱚᱣᱟ ᱡᱟᱦᱟᱸᱭ ᱡᱟᱦᱟᱸᱭ ᱠᱚᱫᱚ ᱜᱷᱟᱣ ᱦᱚᱸ ᱚᱢᱚᱱᱼᱼ ᱠᱚᱣᱟ ᱢᱚᱪᱟ ᱠᱚᱨᱮ ᱮᱭ ᱛᱤ ᱦᱚᱲᱢᱚ ᱠᱚᱨᱮᱼᱮ ᱟᱨ ᱡᱟᱦᱟᱸᱭ ᱡᱟᱦᱟᱸᱭ ᱠᱚ ᱥᱟᱦᱟᱣ ᱠᱚᱣᱟ ᱩᱱᱠᱩ ᱠᱚ ᱞᱟᱹᱜᱤᱫ ᱫᱚ ᱟᱹᱰᱤ ᱱᱟᱯᱟᱭ ᱥᱮ ᱟᱹᱰᱤ ᱥᱤᱵᱤᱞ ᱵᱩᱡᱷᱟᱹᱜᱼᱟ ᱡᱟᱦᱟᱸ ᱥᱚᱥᱚ ᱚᱱᱟ ᱮᱸ ᱪᱮᱛᱟᱱ ᱨᱮ ᱫᱚ ᱢᱤᱫᱴᱤᱡ ᱥᱟᱥᱟᱝ ᱥᱟᱥᱟᱝ ᱟᱨᱟᱜ ᱟᱨᱟᱜ ᱵᱷᱟᱵᱽ ᱛᱟᱦᱮᱱᱟᱛᱚ ᱟᱨ ᱞᱟᱛᱟᱨ ᱫᱚ ᱦᱮᱸᱫᱮ ᱜᱮ ᱦᱮᱸᱫᱮ ᱚᱝᱥᱚ ᱫᱚ ᱱᱟᱦᱟᱜ ᱡᱚᱢ ᱫᱚ ᱵᱟᱭ ᱜᱟᱱᱚᱜᱼᱟ ᱡᱟᱦᱟᱸ ᱥᱟᱥᱟᱝ ᱥᱟᱥᱟᱝ ᱚᱝᱥᱚ ᱚᱱᱟ ᱫᱚᱼᱼ ᱟᱹᱜᱩ ᱠᱟᱛᱮᱫ ᱞᱮ ᱠᱟᱞᱮᱠᱴ ᱟᱹᱜᱩᱭᱟ ᱵᱩᱨᱩ ᱠᱷᱚᱱ ᱟᱨ ᱚᱱᱟ ᱫᱚ ᱢᱟᱲᱚᱢ ᱨᱮᱞᱮ ᱛᱟᱥᱮ ᱨᱚᱦᱚᱲ ᱟᱞᱮ ᱫᱚ ᱛᱟᱥᱮ ᱨᱚᱦᱚᱲ ᱠᱟᱛᱮᱜ ᱢᱤᱫ ᱵᱮᱥ ᱪᱮᱦᱨᱟ ᱪᱚᱯᱥᱟ ᱪᱚᱯᱥᱟ ᱞᱮᱱ ᱠᱷᱟᱡ ᱫᱚ ᱚᱱᱟ ᱡᱚᱢ ᱜᱟᱱᱚᱜᱼᱟ ᱡᱚᱢ ᱩᱯᱚᱡᱩᱠ ᱛᱚ ᱟᱫᱚ ᱦᱩᱭᱱᱟ ᱫᱚ ᱟᱹᱰᱤ ᱠᱟᱡᱟᱠ ᱥᱤᱵᱤᱞᱟ
ᱦᱮᱸ ᱛᱚ ᱥᱮ ᱟᱫᱚ ᱟᱞᱮ ᱥᱮᱼᱼ ᱥᱮᱫ ᱫᱚ ᱩᱱᱟᱹᱜ ᱡᱟᱹᱥᱛᱤ ᱫᱚᱦᱟᱸᱜ ᱚᱱᱟ ᱥᱚᱥᱚ ᱵᱤᱞᱤ ᱫᱚ ᱵᱟᱝ ᱧᱟᱢᱚᱜᱼᱟ ᱟᱫᱚ ᱟᱹᱰᱤ ᱢᱤᱫᱴᱟᱝ ᱵᱟᱨᱭᱟ ᱫᱟᱨᱮ ᱨᱮ ᱵᱤᱨ ᱨᱮ ᱧᱟᱢ ᱫᱚ ᱧᱟᱢᱚᱜ ᱜᱮᱭᱟ ᱟᱫᱚᱼᱼ ᱡᱟᱦᱟᱸᱭ ᱜᱚᱜᱚ ᱛᱟᱠᱚ ᱢᱟᱱᱮ ᱥᱟᱠᱟᱢ ᱦᱮᱡ ᱠᱚ ᱪᱟᱞᱟᱜ ᱜᱮᱭᱟ ᱩᱱᱠᱩ ᱜᱮ ᱚᱱᱟ ᱠᱚ ᱟᱹᱜᱩ ᱛᱟᱨᱟᱭᱟ ᱟᱫᱚ ᱚᱱᱟ ᱫᱚ ᱨᱚᱦᱚᱲ ᱫᱷᱟᱹᱨᱤᱡ ᱫᱚ ᱵᱟᱝ ᱧᱟᱢᱚᱜᱼᱟ ᱡᱮ ᱩᱱᱟᱹᱜ ᱡᱟᱹᱥᱛᱤ ᱡᱮ ᱨᱚᱦᱚᱲ ᱠᱟᱛᱮ ᱛᱮ ᱡᱚᱢ ᱦᱩᱭᱩᱜᱼᱟ ᱚᱱᱠᱟ ᱞᱮᱠᱟ ᱫᱚ ᱦᱟᱸᱜ ᱵᱟᱝ ᱧᱟᱢᱚᱜᱼᱟ ᱟᱫᱚ ᱟᱹᱜᱩ ᱠᱟᱛᱮᱜ ᱚᱱᱠᱟ ᱟᱞᱮ ᱫᱚᱼᱼ ᱚᱱᱟ ᱥᱚᱸᱜᱮ ᱥᱟᱛᱮᱜ ᱜᱮ ᱚᱱᱟ ᱠᱟᱰᱮᱡ ᱨᱮ ᱚᱱᱟ ᱜᱟᱱᱛᱷᱟᱲ ᱠᱟᱛᱮᱜ ᱢᱟᱱᱮ ᱨᱟᱯᱟᱜ ᱠᱟᱛᱮᱜ ᱞᱮ ᱡᱚᱢ ᱛᱟᱦᱮᱱ
ᱟᱪᱷᱟ-ᱟᱪᱷᱟ ᱟᱨ ᱵᱷᱩᱸᱰᱨᱩ ᱵᱤᱞᱤ ᱠᱚᱫᱚ ᱟᱯᱮ ᱚᱱᱟ ᱠᱚᱨᱮᱫ ᱫᱚ ᱢᱮᱱᱟᱜ ᱟᱱᱟ ᱥᱮ ᱵᱟᱝ-ᱟ?
ᱵᱷᱩᱸᱰᱨᱩ ᱵᱤᱞᱤ ᱫᱚ ᱵᱟᱞᱤᱧ ᱧᱮᱞ ᱟᱠᱟᱫᱟ ᱟᱹᱞᱤᱧ ᱫᱚ ᱦᱟᱸᱜ
ᱚ, ᱟᱦ ᱵᱷᱩᱸᱰᱨᱩ ᱵᱤᱞᱤ ᱢᱮᱱ ᱞᱮᱠᱷᱟᱱ ᱫᱚ ᱚᱱᱟ ᱦᱚᱸ ᱟᱹᱰᱤ ᱡᱟᱹᱥᱛᱤ ᱜᱮ ᱥᱤᱵᱤᱞᱟ ᱟᱨ ᱚᱱᱟ ᱫᱚ ᱵᱤᱥᱮᱥ ᱠᱟᱭᱛᱮ ᱡᱟᱦᱟᱸ ᱱᱮᱜᱼᱮ ᱱᱤᱛᱚᱜ ᱱᱟᱦᱟᱜ ᱪᱟᱥ ᱟᱵᱟᱫᱽ ᱠᱚ ᱡᱟᱦᱟᱸ ᱦᱳᱲᱳ ᱠᱚ ᱱᱟᱜ ᱦᱟᱹᱨᱭᱟᱹᱲᱚᱜ ᱛᱟᱵᱚᱱ ᱫᱚ ᱦᱮᱲᱦᱮᱫᱟᱵᱚᱱ ᱦᱳᱭ ᱩᱱ ᱚᱠ ᱛᱚ ᱜᱮ ᱱᱟᱦᱟᱜ ᱚᱱᱟ ᱫᱚ ᱵᱤᱞᱤᱜᱼᱟ᱾
ᱚᱸᱻ
ᱚᱱᱟ ᱫᱚ ᱵᱩᱨᱩ ᱠᱚᱨᱮᱜ ᱜᱮ ᱛᱟᱦᱮᱱᱟ ᱚᱱᱟ ᱨᱮᱱᱟᱜ ᱫᱟᱨᱮ ᱨᱮᱱᱟᱜ ᱦᱟᱭᱤᱴ ᱞᱤᱧ ᱞᱟᱹᱭ ᱞᱮᱠᱷᱟᱱ ᱫᱚ ᱡᱟᱹᱥᱛᱤ ᱫᱚ ᱵᱟᱝ ᱩᱥᱩᱞᱚᱜᱼᱟ ᱢᱚᱴᱟ ᱢᱩᱴᱤ ᱳᱭ ᱫᱚᱥ ᱯᱩᱴ ᱤᱱᱠᱟᱹ ᱩᱥᱩᱞᱚᱜᱼᱟ ᱤᱱᱟᱹ ᱠᱷᱚᱱ ᱡᱟᱹᱥᱛᱤ ᱫᱚ ᱵᱟᱭ ᱩᱥᱩᱞᱚᱜᱼᱟ ᱡᱷᱟᱹᱯᱲᱩ-ᱡᱷᱟᱹᱯᱲᱩ ᱫᱟᱨᱮᱜᱼᱟ ᱟᱨ ᱦᱩᱰᱤᱧ-ᱦᱩᱰᱤᱧ ᱜᱮ ᱡᱚᱜᱼᱟ ᱟᱨ ᱚᱱᱟ ᱡᱚ ᱫᱚ
ᱵᱟᱝ ᱟᱸᱡᱚᱢᱚᱜ ᱠᱟᱱᱟ
ᱡᱟᱦᱟᱸ ᱵᱤᱞᱤ ᱠᱚᱜ ᱫᱚ ᱵᱷᱤᱛᱤᱨ ᱨᱮ ᱚᱱᱟ ᱫᱚ ᱡᱚ ᱢᱟᱱᱮ ᱵᱷᱤᱛᱤᱨ ᱨᱮᱱᱟᱜ ᱚᱱᱟ ᱫᱚ ᱮᱸ ᱢᱤᱴᱤᱡ ᱚᱱᱟ ᱡᱮᱞᱤ ᱞᱮᱠᱟᱱᱟᱜ ᱤᱭᱟᱹ ᱛᱟᱦᱮᱱᱟ ᱢᱟᱱᱮ ᱦᱮᱸᱫᱮ- ᱦᱮᱸᱫᱮ ᱟᱫᱚ ᱦᱩᱭᱱᱟ ᱤᱭᱟᱹ ᱠᱟᱹᱴᱩᱵ ᱛᱮ ᱪᱷᱟᱰᱟᱣ ᱠᱟᱛᱮ ᱵᱟᱠᱷᱟᱱ ᱮᱢ ᱡᱟᱦᱟᱱᱟᱜ ᱤᱭᱟᱹ ᱠᱚᱛᱮ ᱜᱮ ᱪᱟᱢᱚᱪ ᱠᱚᱛᱮ ᱪᱷᱟᱲᱟᱣ ᱠᱟᱛᱮᱫ ᱡᱚᱢ ᱫᱚ ᱟᱹᱰᱤ ᱢᱚᱸᱡᱽ ᱵᱩᱡᱷᱟᱹᱜᱼᱟ ᱚᱱᱟ ᱫᱚ
ᱚᱸᱻ
ᱚᱱᱟ ᱦᱚᱸ ᱤᱭᱟᱹ ᱟᱹᱰᱤ ᱟ. ᱠᱷᱨᱤᱧ ᱵᱟᱲᱟᱜ ᱜᱮᱭᱟ ᱚᱱᱟ ᱦᱚᱸ ᱟᱞᱮ ᱱᱚᱣᱟ ᱵᱟᱡᱟᱨ ᱠᱚᱨᱮ ᱫᱚ
ᱦᱮᱸ ᱛᱚ ᱥᱮ
ᱦᱮᱸ
ᱟᱫᱚ ᱟᱯᱮᱥᱮᱫ ᱚᱱᱟ ᱥᱤᱸᱡᱚ ᱵᱤᱞᱤ ᱠᱚᱫᱚ ᱧᱟᱢᱚᱜ ᱜᱮᱭᱟ ᱥᱮ?
ᱦᱳᱭ ᱥᱤᱸᱡᱳ ᱵᱤᱞᱤ ᱠᱚᱫᱚ ᱮ ᱦᱮᱸ ᱵᱩᱨᱩ ᱨᱮ ᱫᱚ ᱵᱩᱨᱩ ᱨᱮᱱᱟᱜ ᱥᱤᱸᱡᱩ ᱫᱚ ᱚᱱᱠᱟ ᱫᱚ ᱦᱟᱸᱜ ᱵᱟᱭ ᱥᱤᱵᱤᱞᱟ ᱟᱞᱮ ᱥᱮᱱᱟᱜ ᱫᱚ ᱟᱨ ᱡᱟᱦᱟᱸ ᱟᱹᱛᱩ ᱚᱲᱟᱜ ᱠᱚᱨᱮ ᱞᱮ ᱨᱚᱦᱚᱭ ᱟᱠᱟᱫ ᱱᱚᱜ-ᱚ ᱱᱚᱣᱟ ᱫᱚ ᱡᱚᱢ ᱩᱯᱚᱡᱩᱠᱛ ᱟᱨ ᱵᱩᱨᱩ ᱨᱮᱱᱟᱜ ᱫᱚ ᱦᱩᱰᱤᱧ-ᱦᱩᱰᱤᱧ ᱡᱚᱜᱼᱟ ᱟᱨ ᱚᱱᱠᱟ ᱮᱠᱴᱟ ᱫᱚ ᱱᱟᱦᱟᱜ ᱜᱟᱵᱮ ᱥᱟᱺᱦᱤᱡ ᱫᱚ ᱵᱟᱝ ᱛᱟᱦᱮᱱᱟ ᱛᱚ ᱚᱱᱟᱛᱮ ᱩᱱᱟᱹᱜ ᱫᱚ ᱵᱟᱞᱮ ᱡᱚᱢᱟ
ᱚᱱᱟ ᱫᱚ ᱩᱱᱟᱹᱜ ᱫᱚ ᱵᱟᱝ ᱥᱤᱵᱤᱞ ᱜᱮᱭᱟ ᱟᱫᱚ ᱚᱱᱟ ᱨᱮᱭᱟᱜ ᱢᱟ ᱢᱟᱞᱟ ᱡᱩᱫᱩᱜ ᱠᱟᱱᱟ ᱟᱫᱚ ᱛᱤᱭᱟᱹᱜ ᱠᱟᱛᱮ ᱟ. ᱠᱷᱨᱤᱧ ᱞᱮᱠᱷᱟᱡ ᱫᱚ ᱟᱞᱮ ᱥᱮᱫ ᱫᱚᱠᱚ ᱠᱤᱨᱤᱧᱟ ᱚᱱᱟ ᱨᱮᱱᱟᱜ ᱡᱟᱦᱟᱸ ᱵᱮᱞ ᱢᱟᱞᱟ ᱠᱚ ᱠᱚ ᱢᱮᱛᱟᱜ ᱠᱟᱱᱟ ᱟᱫᱚ ᱦᱳᱭ ᱚᱱᱟ ᱵᱮᱱᱟᱜ ᱠᱟᱱᱟ ᱟᱫᱚ ᱟᱞᱮᱥᱮᱫ ᱫᱚ ᱚᱱᱟᱦᱚᱸ ᱛᱤᱭᱟᱹᱜ ᱠᱟᱛᱮᱜ ᱠᱚ ᱟᱹᱠᱷᱨᱤᱧ ᱛᱟᱦᱮᱸᱫ ᱚᱱᱟ ᱡᱟᱦᱟᱸ ᱥᱤᱸᱡᱚ ᱵᱤᱞᱤ ᱚᱱᱟ ᱦᱚᱸ ᱟ. ᱠᱷᱨᱤᱧ ᱞᱮᱠᱷᱟᱡ ᱫᱚ ᱵᱷᱟᱹᱜᱤ ᱫᱟᱢ ᱛᱮᱜᱮ ᱠᱚ ᱠᱤᱨᱤᱧ ᱛᱟᱦᱮ ᱱᱚᱜ
ᱚᱦᱚ ᱟᱞᱮ ᱫᱚ ᱚᱱᱠᱟ ᱱᱟᱦᱟᱜ ᱥᱤᱸᱡᱚ ᱫᱚ ᱚᱱᱟ ᱟᱹᱠᱷᱨᱤᱧ ᱦᱟᱹᱵᱤᱡ ᱫᱚ ᱱᱟᱦᱟᱜ ᱚᱱᱠᱟ ᱫᱚ ᱵᱟᱝ-ᱞᱮ ᱟᱹᱠᱷᱨᱤᱧ ᱵᱟᱲᱟᱣ ᱠᱟᱫᱟ ᱢᱮᱱᱠᱷᱟᱱ ᱱᱚᱜ-ᱚ ᱱᱟ ᱡᱟᱦᱟᱸ ᱡᱚᱢ ᱵᱟᱲᱟ ᱡᱚᱢ ᱵᱟᱲᱟ ᱫᱚ ᱤᱱᱠᱟᱹ ᱫᱚ ᱦᱩᱭᱩᱜ ᱜᱮᱭᱟ ᱟᱨ ᱥᱤᱸᱡᱚ ᱫᱚ ᱢᱤᱴᱤᱡ ᱟᱵᱚ ᱦᱚᱲᱢᱚ ᱞᱟᱹᱜᱤᱫ ᱫᱚ ᱟᱹᱰᱤ ᱱᱟᱯᱟᱭ ᱢᱤᱫᱴᱮᱱ ᱡᱚ ᱠᱟᱱᱟ ᱡᱟᱦᱟᱸ ᱫᱚ ᱞᱟᱡ ᱮ ᱥᱟᱯᱷᱟᱭᱟ ᱥᱮ ᱢᱤᱫᱴᱟᱹᱱ ᱞᱟᱡ ᱨᱮᱱᱟᱜ ᱜᱮᱥ ᱠᱚ ᱠᱞᱤᱭᱟᱨᱚᱜᱼᱟ ᱱᱚᱣᱟ ᱫᱚ ᱢᱤᱴᱤᱡ ᱚᱱᱟᱫᱚ ᱟᱹᱰᱤ ᱱᱟᱯᱟᱭ ᱢᱟᱱᱮ ᱩᱯᱚᱠᱟᱨ ᱵᱚᱱ ᱧᱟᱢᱟ ᱵᱚ ᱚᱱᱟ ᱫᱚᱞᱤᱧ ᱵᱟᱰᱟᱭᱟ ᱟᱨ ᱪᱮᱫ ᱦᱚᱸ
ᱦᱳᱭ ᱟᱫᱚ ᱡᱚᱢ ᱪᱷᱟᱰᱟ ᱠᱟᱛᱮ ᱦᱚᱸ ᱡᱟᱦᱟᱸ ᱵᱩᱨᱩ ᱠᱚᱨᱮᱱᱟᱜ ᱵᱤᱨ ᱠᱚᱨᱮᱱᱟᱜ ᱫᱚ ᱚᱱᱮ ᱵᱮᱱ ᱞᱟᱹᱭ ᱠᱮᱫ ᱞᱮᱠᱟ ᱵᱟᱝ ᱥᱤᱵᱤᱞᱟ ᱡᱟᱹᱥᱛᱤ ᱫᱚ ᱟᱫᱚ ᱚᱱᱟ ᱫᱚ ᱵᱟᱝ ᱥᱤᱵᱤᱞ ᱠᱷᱟᱡ ᱫᱚ ᱦᱚᱲ ᱫᱚ ᱵᱟᱠᱚ ᱡᱚᱢ ᱜᱮᱭᱟ ᱦᱟᱸᱜ ᱟᱫᱚ ᱚᱱᱟ ᱫᱚ ᱠᱟᱡᱮ ᱨᱮ ᱞᱟᱜᱟᱣ ᱞᱮᱠᱷᱟᱡ ᱟ. ᱠᱷᱨᱤᱧ ᱞᱮᱠᱷᱟᱡ ᱡᱟᱜᱮ ᱯᱚᱭᱥᱟ-ᱴᱚᱭᱥᱟ ᱦᱩᱭᱩᱜᱼᱟ᱾ ᱥᱮᱭᱛᱚ ᱚᱱᱟ ᱧᱤᱨᱦᱩ ᱜᱤᱰᱤ ᱠᱟᱛᱮᱜ ᱵᱮᱠᱟᱨᱚᱜᱼᱟ ᱵᱟᱹᱲᱛᱤᱜ ᱟᱥᱮ ᱛᱚ ᱚᱱᱟ ᱵᱟᱹᱜᱤ ᱠᱟᱛᱮᱜ ᱛᱤᱭᱟᱹᱜ ᱠᱟᱛᱮᱜ᱾ ᱛᱮ ᱟᱠᱷᱨᱤᱧ ᱜᱮ ᱱᱟᱯᱟᱭᱚᱜᱼᱟ᱾
ᱦᱳᱭ ᱟᱨ ᱟᱞᱮᱥᱮᱫ ᱫᱚ ᱱᱮᱜ-ᱮ ᱱᱮᱛᱟᱨᱼᱼ ᱫᱚ ᱱᱟᱦᱟᱜ ᱤᱭᱟᱹ ᱡᱚ ᱠᱟᱱᱟ ᱡᱟᱦᱟᱸ ᱨᱚᱞ ᱞᱮ ᱢᱮᱛᱟᱜᱼᱟ ᱟᱸᱡᱚᱢ ᱵᱟᱲᱟ ᱟᱠᱟᱜ ᱵᱮᱱ ᱥᱮ ᱵᱟᱝ ᱨᱚᱞ ᱫᱚ?
ᱦᱮᱸ ᱟᱸᱡᱚᱢ ᱠᱟᱜᱼᱟ ᱞᱤᱧ ᱾
ᱦᱚᱭ ᱟᱨ ᱱᱤᱭᱟᱹ ᱫᱚ ᱱᱟᱦᱟᱜ ᱨᱚᱞ ᱫᱚ ᱡᱚᱢ ᱫᱚ ᱵᱟᱠᱚ ᱡᱚᱢᱟ ᱠᱤᱱᱛᱩ ᱚᱱᱟ ᱟᱹᱠᱷᱨᱤᱧ ᱞᱟᱹᱜᱤᱫ ᱫᱚ ᱟᱹᱰᱤ ᱰᱷᱮᱨ ᱜᱮ ᱱᱚᱛᱮ ᱫᱚ ᱤᱭᱟᱹ ᱢᱮᱱᱟᱜᱼᱟ ᱾ ᱟᱹᱠᱷᱨᱤᱧᱚᱜᱼᱟ ᱚᱱᱟ ᱫᱚ ᱟᱹᱰᱤ ᱟᱸᱴ ᱰᱷᱮᱨ ᱫᱟᱢᱛᱮ ᱟᱹᱠᱷᱨᱤᱧᱚᱜᱼᱟ ᱾ ᱟᱨ ᱨᱚᱞ ᱫᱟᱨᱮ ᱫᱚ ᱵᱩᱨᱩ ᱠᱷᱚᱱ ᱞᱮ ᱠᱟᱞᱮᱠᱴ ᱟᱹᱜᱩᱭᱟ ᱠᱟᱞᱮᱠᱴ ᱟᱹᱜᱩ ᱠᱟᱛᱮᱫ ᱚᱱᱟ ᱯᱩᱨᱟᱹᱞᱮ ᱨᱚᱦᱚᱲᱟ ᱨᱚᱦᱚᱲ ᱠᱟᱛᱮᱫ ᱱᱟᱦᱟᱜ ᱯᱟᱹᱭᱠᱟᱹᱨ ᱠᱚ ᱦᱤᱡᱩᱜᱼᱟ ᱟᱨ ᱵᱟ ᱠᱷᱟᱱ ᱵᱟᱡᱟᱨ ᱛᱮᱜᱮᱞᱮ ᱤᱫᱤᱭᱟ ᱚᱱᱟᱫᱚ ᱳᱡᱚᱱ ᱦᱤᱥᱟᱹᱵᱽ ᱡᱟᱦᱟᱸ ᱡᱮ ᱡᱮᱢᱚᱱ ᱚᱱᱠᱟ ᱟᱨ ᱪᱮᱫ ᱟᱹᱠᱷᱨᱤᱧ ᱮᱫᱟ ᱟᱨ ᱪᱮᱫ ᱾
ᱚᱻ
ᱟᱨ ᱨᱚᱞ ᱦᱚᱸ ᱟᱹᱰᱤ ᱡᱟᱹᱥᱛᱤ ᱜᱮ ᱟᱞᱮ ᱥᱮᱫ ᱫᱚ ᱢᱮᱱᱟᱜᱼᱟ ᱾
ᱚ ᱦᱮᱸ ᱛᱚ ᱾
ᱩᱸ ᱛᱟᱦᱚᱞᱮᱻ ᱮᱸᱫ ᱚᱠᱛᱚ ᱠᱚᱦᱚᱸ ᱱᱚᱜᱼᱚᱭ ᱪᱟᱵᱟᱭᱮᱱᱟ ᱾
ᱦᱮᱸ